ᱦᱮᱞᱳ, ᱦᱮᱸ ᱡᱚᱦᱟᱨ ᱜᱮ
ᱪᱮᱫ ᱯᱮ ᱪᱤᱠᱟᱹᱭᱮᱫᱼᱟ ᱱᱤᱛᱳᱜ ᱫᱚ?
ᱦᱩᱸ ᱪᱮᱫ ᱦᱚᱸ ᱵᱟᱝᱜᱮ ᱱᱤᱛᱚᱜ ᱪᱮᱫ ᱦᱚᱸ ᱵᱟᱞᱮ ᱜᱤᱛᱤᱡ ᱜᱤᱛᱤᱡ ᱟᱠᱟᱱᱟᱹᱧ ᱤᱧ ᱫᱚ
ᱚ
ᱦᱳᱭ ᱟᱨᱦᱚᱸ ᱜᱟᱯᱟ ᱵᱮᱨᱮᱫᱚᱜ ᱦᱩᱭᱩᱜᱼᱟ ᱥᱮ ᱰᱟᱹᱝᱨᱤ ᱜᱩᱯᱤ ᱪᱟᱞᱟᱣ ᱦᱩᱭᱩᱜᱼᱟ᱾
ᱚ ᱰᱟᱹᱝᱨᱤ ᱢᱮᱱᱟᱜ ᱠᱚᱛᱟ ᱯᱮᱭᱟ?
ᱦᱚᱸ ᱟᱹᱰᱤ ᱜᱟᱱᱻ ᱰᱟᱹᱝᱨᱤ ᱢᱮᱱᱟᱜ ᱠᱚᱣᱟ ᱾
ᱚ ᱟᱪᱪᱷᱟ ᱾
ᱦᱳᱭ ᱟᱢᱫᱚ ᱛᱟᱦᱟᱞᱮ ᱪᱮᱫ ᱠᱚᱢ ᱪᱤᱠᱟᱹ ᱵᱟᱲᱟᱭ ᱜᱮᱭᱟ?
ᱤᱧ ᱱᱚᱜᱼᱚᱭ ᱵᱟᱨᱦᱮ ᱠᱟᱹᱢᱤ ᱨᱮ ᱟᱫᱚ ᱠᱟᱹᱨᱠᱷᱟᱱᱟ ᱨᱮ ᱠᱟᱹᱢᱤ ᱦᱩᱭᱩᱜ ᱠᱟᱱ ᱱᱤᱛᱚᱜ ᱫᱚ ᱱᱟᱭᱤᱴ ᱯᱟᱲᱟᱣ ᱟᱠᱟᱱ ᱛᱟᱞᱮᱭᱟ ᱾
ᱟᱫᱚ ᱚᱸᱰᱮᱜᱮ ᱦᱤᱱᱟᱹᱧᱟ ᱾
ᱚ ᱛᱟᱦᱟᱞᱮ ᱠᱟᱹᱢᱤ ᱠᱟᱹᱢᱤ ᱛᱮᱜᱮ ᱱᱟᱹᱦ ᱮᱢ ᱨᱚᱯᱚᱲ ᱠᱟᱱᱟ?
ᱦᱳᱭ ᱠᱟᱹᱢᱤ ᱠᱟᱹᱢᱤ ᱛᱮᱜᱮ ᱨᱚᱯᱚᱲ ᱦᱩᱭᱩᱜ ᱠᱟᱱᱟ᱾
ᱚ
ᱦᱳᱭ
ᱦᱳᱭ ᱟᱨᱦᱚᱸ ᱜᱟᱯᱟ ᱟᱞᱮᱫᱚ ᱰᱟᱹᱝᱨᱤ ᱰᱟᱹᱝᱨᱤ ᱜᱩᱯᱤ ᱪᱟᱞᱟᱜ ᱦᱩᱭᱩᱜᱼᱟ᱾
ᱛᱤᱱᱟᱹᱜ ᱥᱮᱸᱛᱟᱜ ᱨᱮᱢ ᱤᱫᱤ ᱠᱚ ᱜᱮᱭᱟ ᱰᱟᱹᱝᱨᱤ ᱫᱚ?
ᱚᱱᱠᱟ ᱥᱟᱛ ᱵᱟᱡᱟᱜ ᱟᱨᱚ ᱵᱟᱭ ᱥᱮᱱᱛᱟ ᱫᱚ ᱵᱟᱭ ᱢᱟᱱᱮ ᱵᱟᱭ ᱥᱤᱸᱛᱩᱝ ᱮᱜᱼᱟ ᱥᱮ ᱰᱷᱮᱸᱨ ᱟᱫᱚ ᱟᱹᱰᱤ ᱜᱷᱟᱹᱲᱤᱡ ᱜᱮ ᱟᱹᱰᱤ ᱜᱷᱟᱹᱲᱤᱡ ᱜᱤᱧ ᱠᱩᱯᱤᱭᱮᱫ ᱠᱚᱣᱟ ᱰᱟᱹᱝᱨᱤ ᱠᱚ ᱾ ᱟᱨᱦᱚᱸ ᱢᱤᱫ ᱵᱟᱨ ᱢᱮᱱᱟᱜ ᱠᱚᱣᱟ ᱢᱮᱸᱨᱚᱢ ᱦᱚᱸ ᱦᱮᱱᱟᱜ ᱠᱚᱣᱟ᱾ ᱟᱨ ᱠᱟᱸᱰᱟ ᱵᱟᱨᱭᱟ ᱢᱮᱱᱟᱜ ᱠᱤᱱᱟᱹ ᱠᱟᱸᱰᱟ ᱾
ᱚ ᱩᱱᱟᱹᱜ ᱠᱤᱪᱷᱩ ᱦᱮᱱᱟᱜ ᱠᱚᱛᱟ ᱯᱮᱭᱟ ᱟᱢ ᱮᱠᱞᱟ ᱛᱮᱜᱮ ᱡᱚᱛᱚ ᱠᱚᱣᱟ?
ᱤᱧ ᱮᱠᱞᱟ ᱨᱮᱫᱚ ᱵᱟᱝᱼᱟ ᱟᱨ ᱢᱤᱫᱴᱤᱡ ᱢᱮᱱᱟᱭᱟ ᱜᱟᱛᱮ ᱠᱩᱸᱲᱤ ᱾
ᱚ
ᱦᱳᱭ ᱩᱱᱠᱩ ᱟᱛᱮᱫ ᱟᱫᱚ ᱜᱩᱯᱤ ᱠᱚ ᱠᱚᱣᱟᱞᱮ, ᱢᱟᱱᱮ ᱟᱞᱮᱨᱮᱱ ᱰᱟᱹᱝᱨᱤ ᱜᱮ ᱟᱫᱚ ᱩᱱᱤ ᱫᱚᱞᱮ ᱩᱱᱤ ᱫᱚᱞᱮ ᱢᱟᱱᱮ ᱜᱚᱲᱚ ᱟᱞᱮᱭᱟ᱾ ᱯᱩᱭᱥᱟᱹ ᱞᱮ ᱮᱢᱟᱭᱟ, ᱯᱩᱭᱥᱟᱹ ᱞᱮ ᱮᱢᱟᱭᱟ ᱾ ᱮᱠᱞᱟ ᱛᱮᱫᱚ ᱱᱟᱸᱜ ᱮᱠᱞᱟ ᱛᱮᱫᱚ ᱱᱟᱸᱜ ᱵᱟᱹᱧ ᱫᱟᱲᱮᱭᱟᱠᱚᱣᱟ ᱥᱮ ᱾ ᱟᱯᱮ ᱫᱚ ᱪᱮᱫ ᱯᱮ ᱪ? ᱪᱤᱠᱟᱹᱭᱟ ᱚᱱᱟ ᱠᱳᱢᱯᱟᱱᱤ ᱨᱮᱫᱚ ᱪᱮᱫ ᱯᱮ ᱠᱟᱹᱢᱤᱭᱟ?
ᱟᱞᱮ ᱤᱭᱟᱹ ᱢᱚᱥᱞᱟ ᱠᱚ ᱵᱟᱠᱚ ᱤᱭᱟᱹᱭᱟ ᱚᱱᱟ ᱯᱮᱠᱮᱴᱟᱠᱚ ᱚᱱᱟ ᱚᱱᱟᱞᱮ ᱠᱟᱹᱢᱤᱭᱟ᱾
ᱚᱻ ᱚᱱᱟ ᱥᱟᱥᱟᱝ ᱢᱚᱥᱞᱟ ᱡᱤᱨᱟᱹ ᱫᱷᱩᱱᱤᱭᱟᱹ ᱠᱚ?
ᱦᱳᱭ ᱦᱳᱭ ᱚᱱᱟ ᱠᱚ ᱜᱮᱞᱮ ᱯᱮᱠᱮᱴ ᱵᱟᱲᱟᱭᱟ᱾
ᱚ ᱟᱪᱪᱷᱟ ᱛᱟᱦᱞᱮ ᱛᱚ ᱦᱟᱸᱜ ᱟᱫᱚ ᱚᱠᱟ ᱡᱟᱭᱜᱟ ᱨᱮ ᱦᱮᱱᱟᱢᱟ
ᱛᱚᱢᱟᱨ ᱤᱭᱟᱹ ᱥᱮᱫ ᱨᱮ ᱱᱚᱣᱟ ᱵᱳᱢᱵᱟᱭ ᱥᱟᱭᱤᱰ ᱠᱚ ᱵᱳᱢᱵᱟᱭ ᱥᱟᱭᱤᱰ
ᱚ ᱦᱚᱭ ᱟᱵᱚ ᱫᱚ ᱨᱮᱸᱜᱮᱡ ᱦᱚᱲ ᱵᱟᱢ ᱠᱟᱹᱢᱤ ᱞᱮᱠᱷᱟᱱ ᱪᱮᱫ ᱮᱢ ᱡᱚᱢᱟ
ᱦᱳᱭ ᱟᱞᱮ ᱦᱚᱸ ᱨᱮᱸᱜᱮᱡ ᱜᱮᱭᱟᱞᱮ ᱫᱚᱢᱮ ᱚᱱᱟ ᱠᱷᱟᱹᱛᱤᱨ ᱦᱚᱸᱜᱚᱭ ᱵᱟᱨᱦᱮ ᱫᱤᱥᱚᱢ ᱦᱮᱡ ᱦᱩᱭ ᱠᱟᱱᱟ
ᱻ
ᱪᱮᱫ ᱮᱢ ᱪᱤᱠᱟᱹᱭᱟ ᱵᱟᱢ ᱠᱟᱹᱢᱤ ᱞᱮᱠᱷᱟᱱ ᱢᱟ ᱡᱚᱢ ᱦᱚᱸ ᱵᱟᱝ ᱧᱟᱢᱚᱜᱼᱟ
ᱦᱳᱭ ᱟᱨ ᱱᱚᱜᱼᱚᱭ ᱰᱟᱹᱝᱨᱤ ᱜᱩᱯᱤ ᱠᱚᱛᱮ ᱜᱮ ᱥᱚᱢᱚᱭ ᱠᱚ ᱪᱟᱵᱟᱭᱮᱱ ᱛᱟᱹᱞᱤᱧ ᱵᱚᱭᱮᱥ ᱠᱚᱦᱚᱸ ᱯᱟᱨᱚᱢ ᱮᱱᱟ
ᱛᱚ ᱟᱫᱚ ᱵᱟᱯᱞᱟ ᱠᱟᱱᱟᱢ ᱥᱮ ᱵᱟᱝ
ᱦᱩᱸ ᱵᱟᱝᱟ ᱵᱟᱯᱞᱟ ᱠᱚᱫᱚ ᱵᱟᱯᱞᱟ ᱠᱚᱫᱚ ᱟᱹᱰᱤ ᱜᱟᱱ ᱵᱚᱭᱮᱥ ᱦᱩᱭᱮᱱ ᱛᱟᱞᱤᱧᱟ ᱱᱤᱛᱚᱜ ᱵᱟᱯᱞᱟ ᱠᱚᱫᱚ ᱱᱟᱜ ᱵᱟᱝᱟ ᱵᱟᱝ ᱢᱚᱱᱮᱭᱮᱫ ᱠᱟᱱᱟ ᱰᱟᱝᱣᱟᱹ ᱛᱮᱜᱮ ᱱᱟᱦᱟᱜ ᱫᱚ ᱚᱱᱠᱟ ᱛᱟᱦᱮᱱ ᱦᱩᱭᱩᱜᱼᱟ ᱵᱩᱰᱷᱤᱜ ᱤᱧ ᱰᱟᱺᱝᱣᱟᱹ ᱛᱮᱜᱮ ᱱᱟᱦᱟᱜ ᱯᱟᱞᱮᱫ
ᱚ
ᱦᱳᱭ ᱦᱳᱭ ᱪᱮᱨᱦᱟ ᱦᱚᱸ ᱵᱟᱹᱧ ᱪᱮᱨᱦᱟᱱ ᱜᱮᱭᱟ ᱥᱮ ᱠᱩᱥᱤ ᱵᱟᱠᱚ ᱠᱩᱥᱤᱜ ᱠᱟᱱᱟ ᱟᱨ ᱱᱤᱛᱚᱜ ᱢᱟ ᱚᱞᱚᱜ ᱯᱟᱲᱦᱟᱜ ᱠᱚᱡ ᱜᱮᱠᱚ ᱠᱩᱥᱤᱭᱟᱠᱚ ᱠᱟᱱᱟ
ᱦᱳᱭ ᱦᱳᱭ ᱥᱟᱹᱨᱤ ᱱᱮᱛᱟᱨ ᱫᱚ ᱚᱞᱚᱜ ᱯᱟᱲᱦᱟᱣ ᱠᱚᱜᱮ
ᱦᱳᱭ ᱛᱟᱦᱚᱞᱮ ᱟᱢ ᱫᱚ ᱢᱟᱱᱮ ᱮᱠᱞᱟ ᱜᱮᱢ ᱪᱟᱞᱟᱣ ᱟᱠᱟᱱᱟ ᱥᱮ
ᱮᱠᱞᱟ ᱫᱚ ᱵᱟᱝᱟ ᱟᱞᱮ ᱟᱛᱩᱨ ᱨᱮᱱ ᱠᱩᱲᱤ ᱠᱚᱠᱚ ᱦᱮᱡ ᱟᱠᱟᱱᱟ ᱦᱮᱡ ᱟᱠᱟᱱᱟᱞᱮ ᱟᱭᱢᱟ ᱦᱚᱲ ᱜᱮ ᱡᱚᱛᱚ ᱦᱚᱲ ᱜᱮ ᱠᱟᱹᱢᱤ ᱪᱷᱩᱴᱤ ᱵᱟᱠᱚ ᱮᱢᱟ ᱞᱮᱭᱟ ᱰᱷᱮᱨ ᱫᱚ ᱵᱚᱪᱷᱚᱨ ᱨᱮ ᱯᱮ ᱫᱷᱚᱢ ᱠᱚ ᱮᱢᱟ ᱞᱮᱭᱟ
ᱚ
ᱦᱳᱭ
ᱟᱪᱪᱷᱟ ᱛᱟᱦᱚᱞᱮ ᱟᱫᱚ ᱨᱚᱛ ᱨᱮᱫᱚ ᱠᱚ ᱮᱢᱟᱠᱟᱫ ᱯᱮᱭᱟ ᱥᱮ ᱵᱟᱝᱟ
ᱵᱟᱠᱚ ᱮᱢ ᱟᱠᱟᱫ ᱞᱮᱭᱟ ᱱᱚᱜ ᱚᱭ ᱰᱤᱭᱩᱴᱤ ᱠᱟᱱ ᱜᱤᱭᱟᱹᱧ ᱱᱮᱛᱚᱜ ᱦᱚᱸ
ᱦᱳᱭ ᱛᱚ ᱟᱫᱚ ᱦᱟᱸᱜ ᱱᱟᱭᱤᱴ ᱠᱷᱟᱡ ᱧᱤᱫᱟᱹ ᱫᱚ ᱱᱟᱦᱟᱜ ᱮᱱᱠᱷᱟᱡ ᱴᱷᱤᱠ ᱜᱮᱭᱟ ᱟᱨᱦᱚᱸ ᱠᱷᱟᱡ ᱥᱮᱛᱟᱜ ᱵᱮᱲᱟ ᱯᱮ ᱪᱟᱞᱟᱣ ᱜᱚᱫᱚᱜᱼᱟ
ᱦᱮᱸ ᱦᱮᱸ
ᱦᱳᱭ ᱧᱮᱞ ᱥᱮᱛᱟᱜ ᱵᱮᱲᱟ ᱪᱮᱫ ᱞᱮᱠᱟ ᱚᱱᱛᱮ ᱦᱩᱭᱩᱜ ᱜᱮᱭᱟ ᱨᱚᱛ ᱠᱚ ᱦᱩᱭᱩᱜ ᱜᱮᱭᱟ ᱥᱮ ᱵᱟᱝᱟ
ᱦᱩᱭᱩᱜ ᱜᱮᱭᱟ ᱟᱫᱚ ᱩᱱᱟᱹᱜ ᱫᱚ ᱵᱟᱝ ᱧᱮᱞ ᱵᱟᱲᱟ ᱦᱩᱭ ᱟᱠᱟᱱᱟ ᱛᱚ
ᱦᱳᱭ ᱟᱫᱚ ᱧᱤᱫᱟᱹ ᱡᱩᱫᱤᱢ ᱠᱟᱹᱢᱤᱭᱟ ᱞᱟᱸᱜᱟ ᱠᱚᱦᱚᱸ ᱥᱚᱢᱚᱭ ᱨᱮ ᱛᱟᱦᱮᱸ ᱜᱚᱫᱚᱜ ᱜᱮᱭᱟ ᱥᱮ
ᱦᱳᱭ ᱟᱨ ᱟᱯᱮ ᱥᱮᱫ ᱪᱮᱫ ᱞᱮᱠᱟ ᱦᱩᱭᱩᱜ ᱜᱮᱭᱟ ᱨᱚᱛ
ᱮ ᱨᱚᱛ ᱫᱚ ᱦᱚᱯᱚᱱ ᱦᱚᱯᱚᱱ ᱨᱚᱛ ᱦᱚᱯᱚᱱ ᱦᱚᱯᱚᱱᱟᱜ ᱠᱚ ᱵᱮᱱᱟᱣ ᱟᱠᱟᱜᱼᱟ ᱜᱚᱦᱚᱲᱟ ᱠᱚ ᱱᱤᱭᱚᱢ ᱞᱮᱠᱟ ᱵᱟᱨᱭᱟ ᱦᱚᱯᱚᱱ ᱦᱚᱯᱚᱱᱟᱜ ᱜᱤᱫ ᱦᱚᱭ ᱦᱚᱯᱚᱱ ᱦᱚᱯᱚᱱᱟᱜ ᱠᱚ ᱵᱮᱱᱟᱣ ᱟᱠᱟᱜᱼᱟ ᱟᱨ ᱚᱸᱰᱮ ᱠᱷᱚᱱᱚᱡ ᱜᱮ ᱠᱷᱟᱱᱴᱷᱟᱲ ᱠᱚ ᱠᱟᱭᱨᱟ ᱠᱚ ᱯᱤᱭᱟᱹᱨᱤ ᱠᱚ ᱵᱟᱛᱟᱥᱟ ᱠᱚ ᱠᱚ ᱪᱟᱯᱟᱫᱟ
ᱚ ᱟᱞᱮ ᱥᱮᱱ ᱫᱚ ᱵᱟᱝ ᱦᱩᱭᱩᱜ ᱜᱮᱭᱟ ᱩᱱᱟᱹᱜ ᱫᱚ
ᱚ
ᱦᱳᱭ
ᱟᱞᱮ ᱥᱮᱫ ᱫᱚ ᱦᱩᱭᱩᱜ ᱜᱮᱭᱟ ᱩᱱᱠᱩ ᱢᱟᱱᱮ ᱢᱮᱱᱟᱜ ᱠᱚᱣᱟ ᱛᱚ ᱟᱞᱮ ᱟᱹᱛᱩ ᱮᱠᱷᱚᱡ ᱢᱟᱱᱮ, ᱢᱟᱱᱮ ᱯᱟᱲᱟ ᱯᱟᱲᱟ ᱢᱮᱱᱟᱜ ᱛᱟᱭ ᱥᱮ ᱴᱚᱞᱟ ᱴᱚᱞᱟ ᱟᱫᱚ ᱟᱞᱮ ᱮᱴᱟᱜ ᱴᱚᱞᱟ ᱨᱮ, ᱢᱟᱱᱮ ᱮᱴᱟᱜ ᱴᱚᱞᱟ ᱨᱮ ᱚᱸᱰᱮ ᱢᱮᱱᱟᱜ ᱠᱚᱣᱟ ᱚᱸᱰᱮ ᱦᱩᱭᱩᱜ ᱜᱮᱭᱟ ᱟᱫᱚᱞᱮ ᱪᱟᱞᱟᱜ ᱜᱮᱭᱟ ᱟᱨ ᱦᱚᱯᱚᱱ ᱦᱚᱯᱚᱱ ᱦᱚᱯᱚᱱ ᱫᱷᱟᱨᱟ ᱰᱷᱮᱨ ᱫᱚ ᱵᱟᱝᱟ ᱦᱚᱯᱚᱱ ᱫᱷᱟᱨᱟ ᱢᱤᱫᱴᱤᱡ ᱢᱮᱞᱟ ᱞᱮᱠᱟ ᱠᱚ ᱵᱟᱹᱭᱥᱟᱹᱣ ᱠᱟᱜᱼᱟ ᱦᱚᱯᱚᱱ ᱦᱚᱯᱚᱱ ᱢᱟᱱᱮ ᱢᱟᱴᱷ ᱨᱮ ᱚᱸᱰᱮ ᱜᱮᱞᱮ ᱪᱟᱞᱟᱜ ᱜᱮᱭᱟ ᱮᱢᱱᱤ ᱧᱮᱞ
ᱟᱨ ᱛᱚᱵᱮ ᱰᱟᱝᱨᱟ ᱠᱚᱫᱚ ᱵᱟᱯᱮ ᱟᱹᱠᱷᱨᱤᱧ ᱮᱫ ᱠᱚᱣᱟ ᱰᱟᱝᱨᱤ ᱠᱚᱫᱚ
ᱰᱟᱹᱝᱨᱤ ᱠᱚ ᱫᱚ ᱱᱤᱛᱚᱜ ᱫᱚ ᱵᱟᱞᱮ ᱟᱹᱠᱷᱨᱤᱧ ᱮᱫ ᱠᱚᱣᱟ ᱱᱚᱜᱼᱚᱭ ᱱᱟᱜ ᱪᱟᱥᱵᱟᱥ ᱦᱟᱜ ᱞᱮ ᱮᱛᱚᱦᱚᱵ ᱮᱫᱟ ᱥᱮ ᱩᱱᱠᱩ ᱠᱚᱜᱮ ᱩᱱᱠᱩ ᱠᱚ ᱟᱛᱮᱫ ᱜᱮ ᱦᱟᱜ ᱱᱚᱜᱼᱚᱭ ᱱᱟᱦᱟᱸᱜ ᱪᱟᱥ ᱠᱟᱹᱢᱤ ᱞᱮ ᱤᱭᱟᱹ ᱠᱟᱹᱢᱤᱭᱟ ᱥᱮ ᱦᱟᱸᱜ ᱟᱫᱚ ᱚᱱᱟ ᱠᱷᱟᱹᱛᱤᱨ
ᱩᱱᱠᱩ ᱢᱮᱨᱚᱢ ᱠᱚ ᱜᱮ ᱞᱮ ᱟᱹᱠᱷᱨᱤᱧ ᱵᱟᱲᱟ ᱟᱠᱟᱫ ᱠᱚᱣᱟ
ᱳ ᱦᱳᱜ
ᱦᱳᱭ ᱢᱮᱨᱚᱢ ᱠᱚ ᱩᱱᱠᱩ ᱠᱚᱞᱮ ᱟᱹᱥᱩᱞ ᱟᱠᱟᱫ ᱠᱚᱣᱟ ᱢᱟᱱᱮ ᱟᱹᱰᱤ ᱢᱟᱨᱟᱝ ᱚᱱᱠᱟ ᱢᱮᱱᱟᱜ ᱛᱟᱞᱮᱭᱟ ᱚᱲᱟᱜ ᱜᱚᱲᱟ ᱜᱮ ᱟᱹᱰᱤ ᱢᱟᱨᱟᱝ ᱛᱟᱞᱮᱭᱟ ᱟᱫᱚ ᱚᱸᱰᱮ ᱜᱮ ᱟᱹᱰᱤ ᱜᱟᱱ ᱞᱮ ᱫᱚᱦᱚ ᱟᱠᱟᱟᱜ ᱠᱚᱣᱟ
ᱚ ᱛᱤᱱᱟᱹᱜ ᱫᱤᱱ ᱠᱷᱚᱱᱮᱢ ᱜᱩᱯᱤ ᱠᱟᱱᱟ ᱟᱢᱫᱚ
ᱛᱤᱱᱟᱹᱜ ᱫᱤᱱ ᱠᱷᱚᱱ ᱦᱟᱱᱮ ᱜᱤᱫᱽᱨᱟᱹ ᱠᱷᱚᱱ
ᱚ ᱜᱤᱫᱽᱨᱟᱹ ᱟᱨ ᱫᱚ ᱚᱞᱚᱜ ᱯᱟᱲᱦᱟᱜ ᱫᱚ ᱵᱟᱢ ᱯᱟᱲᱦᱟᱣ ᱟᱠᱟᱱᱟ
ᱚᱞᱚᱜ ᱫᱚ ᱮᱠ ᱠᱮᱞᱟᱥ ᱨᱮ ᱮᱠ ᱠᱮᱞᱟᱥ ᱫᱷᱟᱹᱵᱤᱡ ᱜᱤᱧ ᱯᱟᱲᱦᱟᱣ ᱟᱠᱟᱱᱟ ᱟᱫᱚ ᱵᱟᱹᱧ ᱯᱟᱲᱦᱟᱣ ᱟᱠᱟᱱᱟ
ᱚ
ᱮᱠ ᱠᱞᱟᱥ ᱫᱷᱟᱹᱵᱤᱡ ᱜᱮ ᱟᱫᱚ ᱮᱠ ᱠᱞᱟᱥ ᱯᱟᱲᱟᱣ ᱯᱟᱲᱦᱟᱣ ᱛᱮᱜᱮ ᱟᱫᱚ ᱰᱟᱝᱨᱤ ᱜᱩᱯᱤ ᱜᱤᱧ ᱠᱩᱥᱤ ᱠᱩᱥᱤᱭᱟᱜᱱᱟ ᱥᱮᱲᱟ ᱥᱮᱲᱟ ᱠᱚ ᱥᱟᱞᱟᱜ ᱦᱟᱲᱟᱢ ᱠᱚ ᱥᱟᱞᱟᱜ ᱤᱧ ᱜᱟᱛᱮᱭᱱᱟ ᱵᱩᱲᱦᱤ ᱠᱚ ᱥᱟᱞᱟᱜ ᱤᱧ ᱜᱟᱛᱮᱭᱱᱟ ᱩᱱᱠᱩ ᱥᱟᱞᱟᱜ ᱜᱟᱛᱮ ᱜᱟᱛᱮ ᱛᱮᱜᱮ ᱱᱚᱜᱼᱚᱭ ᱱᱚᱣᱟ ᱠᱩᱧ ᱪᱮᱫ ᱠᱮᱜᱼᱟ ᱢᱮᱨᱚᱢ ᱜᱩᱯᱤ ᱠᱚ ᱟᱫᱚ ᱟᱞᱮ ᱨᱮᱱ ᱦᱚᱸᱠᱚ ᱛᱟᱦᱮᱸᱜ ᱠᱟᱱ ᱜᱮᱭᱟ
ᱚ ᱛᱟᱦᱚᱞᱮ ᱚᱞᱚᱜ ᱯᱟᱲᱦᱟᱜ ᱫᱚ ᱵᱟᱢ ᱵᱟᱲᱟᱭᱟ‌ ᱟ
ᱵᱟᱝᱟ ᱟᱨ ᱚᱝᱠᱟᱱ ᱨᱮᱸᱜᱮᱡ ᱱᱟᱪᱟᱨ ᱦᱚᱲ ᱛᱚ
ᱚ ᱟᱨ ᱛᱤᱱᱟᱹᱜ ᱵᱚᱭᱦᱟᱜ ᱟᱯᱮ ᱛᱚᱵᱮ
ᱟᱞᱮ ᱟᱞᱮ ᱫᱚ ᱛᱩᱨᱩᱭ ᱵᱚᱭᱦᱟᱜ ᱟᱞᱮ ᱠᱩᱲᱤ ᱜᱮ ᱡᱷᱚᱛᱚ ᱠᱩᱲᱤ ᱜᱮ ᱛᱩᱨᱩᱭ ᱵᱚᱭᱦᱟ
ᱚ
ᱫᱟᱫᱟ ᱠᱚᱦᱚᱸ ᱵᱟᱹᱱᱩᱜ ᱠᱚ ᱛᱟᱞᱮᱭᱟ ᱫᱤᱫᱤ ᱛᱟᱠᱚ ᱢᱚᱬᱮ ᱦᱚᱲ ᱠᱚ ᱛᱟᱦᱮᱸᱜ ᱠᱟᱱᱟ ᱩᱱᱠᱩ ᱠᱚ ᱫᱚ ᱠᱚ ᱡᱷᱚᱛᱚ ᱞᱮ ᱡᱟᱶᱟᱭ ᱟᱠᱟᱫ ᱠᱚᱣᱟ ᱢᱟᱱᱮ ᱟᱠᱚ ᱛᱮᱜᱮ ᱠᱚ ᱡᱟᱶᱟᱭ ᱠᱟᱱᱟ
ᱦᱳᱭ ᱱᱮᱛᱟᱨ ᱢᱟ ᱡᱚᱛᱚ ᱜᱮ ᱟᱠᱚ ᱛᱮᱜᱮ ᱠᱚ ᱡᱟᱶᱟᱭᱚᱜ ᱠᱟᱱᱟ
ᱦᱳᱭ ᱛᱟᱦᱚᱞᱮ ᱟᱯᱮ ᱫᱚ ᱛᱤᱱᱟᱹᱜ ᱵᱚᱭᱦᱟᱜ ᱟᱯᱮ
ᱟᱞᱮ ᱟᱞᱮ ᱫᱚ ᱯᱮᱭᱟ
ᱚ ᱯᱮ ᱵᱚᱭᱦᱟ
ᱦᱳᱭ
ᱟᱢᱫᱚ ᱚᱠᱟ ᱱᱚᱢᱵᱚᱨ ᱨᱤᱱᱤᱡ ᱛᱟᱞᱮ
ᱤᱧ ᱫᱚ ᱫᱩ ᱱᱚᱢᱵᱚᱨ ᱨᱮᱱ ᱠᱟᱹᱱᱟᱹᱧ
ᱚ
ᱦᱳᱭ
ᱛᱟᱦᱚᱞᱮ ᱟᱯᱮ ᱚᱲᱟᱜ ᱨᱮᱱ ᱟᱭᱳ ᱛᱟᱠᱚ ᱠᱚ ᱫᱚ ᱪᱮᱫ ᱠᱚ ᱠᱚ ᱠᱟᱹᱢᱤ ᱜᱮᱭᱟ
ᱪᱮᱫ ᱦᱚᱸ ᱵᱟᱝ ᱦᱚᱜᱼᱚᱭ ᱫᱷᱤᱨᱤ ᱠᱚ ᱠᱚ ᱫᱤᱯᱤᱞᱟ ᱥᱚᱲᱚᱠ ᱨᱮᱱᱟᱜ
ᱚ
ᱦᱳᱭ ᱟᱨ ᱵᱟᱵᱟ ᱦᱚᱸ ᱠᱟᱹᱢᱤᱭᱟᱭ ᱩᱱᱤ ᱦᱚᱸ ᱚᱱᱟ ᱪᱟᱥ ᱠᱚ ᱜᱮ ᱟᱨ ᱚᱱᱠᱟ ᱤᱧᱢᱟ ᱵᱟᱦᱨᱮ ᱠᱟᱹᱢᱤᱧ ᱦᱮᱡ ᱟᱠᱟᱱᱟ ᱠᱟᱹᱨᱠᱷᱟᱱᱟ ᱠᱟᱹᱢᱤ
ᱦᱳᱭ ᱛᱟᱦᱚᱞᱮ ᱯᱩᱭᱥᱟᱹ ᱠᱚᱫᱚᱢ ᱵᱷᱮᱡᱟ ᱟᱠᱚ ᱜᱮᱭᱟ ᱥᱮ ᱵᱟᱝᱟ
ᱵᱷᱮᱡᱟ ᱟᱠᱚ ᱜᱤᱭᱟᱹᱧ ᱴᱷᱤᱠ ᱜᱮᱠᱚ ᱮᱢᱟᱞᱮᱭᱟ ᱱᱚᱛᱮ ᱨᱮᱦᱚᱸ ᱚᱱᱠᱟ ᱰᱤᱭᱩᱴᱤᱭ ᱢᱮ ᱴᱷᱤᱠ ᱠᱚ ᱮᱢᱟ ᱯᱩᱭᱥᱟᱹ ᱠᱚᱦᱚᱸ ᱵᱮᱥ ᱜᱮ
ᱚ
ᱦᱳᱭ ᱠᱩᱲᱤ ᱦᱟᱡᱟᱨ ᱠᱟᱛᱮᱜ ᱠᱚ ᱮᱢᱟ ᱞᱮᱭᱟ
ᱚ ᱛᱟᱦᱞᱮ ᱛᱮ ᱢᱟ ᱵᱮᱥ ᱜᱮ ᱠᱩᱲᱤ ᱦᱟᱦᱟᱨᱟ ᱚ
ᱟᱫᱚ ᱥᱟᱨᱟᱠᱠᱷᱚᱱ ᱠᱟᱹᱢᱤ ᱢᱮ ᱟᱫᱚ ᱚᱠᱟ ᱡᱚ ᱠᱷᱚᱱ ᱪᱚ ᱯᱷᱟᱠᱟ ᱴᱟᱭᱤᱢ ᱦᱚᱸ ᱚᱱᱠᱟ ᱧᱟᱢᱚᱜ ᱜᱮᱭᱟ ᱟᱫᱚ ᱛᱚ ᱠᱷᱚᱱ ᱫᱚ ᱤᱭᱟᱹ ᱵᱟᱲᱟ ᱭᱟᱞᱮ ᱱᱚᱜ ᱱᱚᱝᱠᱟ
ᱟᱨ ᱨᱩᱯᱚ ᱵᱟᱹᱲᱟᱜ ᱟᱯᱮ
ᱦᱳᱭᱸ ᱱᱚᱹᱣᱟ ᱨᱮᱦᱚᱸ ᱮᱱᱛᱮ ᱨᱮᱦᱚᱸ ᱯᱚᱭᱥᱟᱹ ᱧᱟᱢᱚ-ᱜ ᱠᱟᱱᱟ ᱡᱟᱹᱜᱮ ᱚᱱᱟ ᱨᱮᱦᱚᱸ
ᱦᱳᱭ ᱢᱟᱱᱮ ᱢᱟᱱᱮ ᱵᱮᱠᱟᱨ ᱦᱚᱲ ᱠᱚᱦᱚᱸ ᱱᱚᱣᱟ ᱠᱚ ᱛᱮ ᱯᱩᱭᱥᱟ ᱠᱚ ᱠᱟᱢᱟᱣ ᱡᱚᱱᱟᱜ ᱠᱟᱱᱟ ᱡᱟᱹᱜᱮ ᱦᱚᱨᱚᱜ ᱵᱟᱸᱫᱮ ᱦᱚᱨᱚᱜ ᱵᱟᱸᱫᱮ ᱪᱩᱹᱲᱤ ᱢᱟᱞᱟᱹ ᱥᱟᱹᱲᱤ ᱥᱟᱭᱟ ᱨᱮᱦᱚᱸ ᱠᱤᱨᱤᱧ ᱜᱟᱱᱚᱜ ᱠᱟᱱᱟ ᱥᱟᱶᱛᱮ ᱱᱚᱜᱼᱚᱭ ᱱᱚᱜᱼᱚᱭ ᱚᱲᱟᱜ ᱠᱚᱹᱨᱮᱱᱟᱼᱜ ᱨᱟᱱ ᱢᱩᱨᱜᱟᱹᱱ ᱠᱚᱨᱮᱹ ᱦᱚᱸ ᱠᱟᱹᱢᱤ ᱨᱮ ᱞᱟᱜᱟᱹᱜ ᱠᱟᱱᱟ
ᱦᱳᱭᱸ ᱡᱟᱦᱟᱸᱭ ᱠᱚᱣᱟᱜ ᱴᱟᱠᱟ ᱯᱩᱭᱥᱟᱹ ᱠᱚ ᱵᱟᱹᱱᱩᱜ ᱠᱚᱹᱣᱟᱹ ᱩᱱᱠᱩ ᱫᱚ ᱫᱚᱢᱮ ᱱᱚᱜ ᱱᱚᱝᱹᱠᱟ ᱡᱮᱹᱢᱚᱱ ᱟᱵᱚ ᱠᱚ ᱫᱚ ᱢᱮ ᱤᱭᱟᱹ ᱨᱮ ᱵᱚᱱ ᱜᱚᱲᱚ ᱨᱮ ᱵᱚᱱ ᱯᱟᱲ ᱦᱩᱭ ᱠᱟᱱᱟ ᱱᱤᱛᱚᱜ ᱫᱚ᱾ ᱜᱚᱲᱚ ᱟᱵᱚᱱ ᱠᱟᱱᱟ ᱱᱚᱣᱟᱹ ᱮᱯ ᱜᱮ᱾
ᱦᱳᱭᱸ ᱛᱟᱦᱞᱮ ᱟᱢ ᱫᱚ ᱟᱢ ᱫᱚ ᱢᱟᱹᱱᱮ ᱚᱱᱠᱟ ᱢᱟᱹᱱᱮ ᱥᱟᱸ ᱥᱟᱨᱟ ᱜᱷᱟᱹᱲᱤᱡ ᱢᱟᱱᱮ ᱱᱟᱭᱤᱴ ᱪᱮᱫ ᱨᱮ ᱯᱮ ᱛᱟᱦᱮᱸᱱ ᱜᱮᱼᱭᱟ ᱚᱸᱰᱮ ᱫᱚ ᱠᱟᱹᱨᱠᱷᱟᱱᱟ ᱵᱷᱤᱛᱤᱨ ᱨᱮ ᱯᱩᱨᱟᱹ ᱵᱷᱟᱲᱟ ᱯᱮ ᱛᱟᱦᱮᱸᱱ ᱜᱮᱭᱟ
ᱠᱟᱹᱨᱠᱷᱟᱱᱟ ᱱᱚᱹᱰᱮ ᱜᱤ ᱚᱲᱟᱼᱜ ᱦᱮᱱᱟᱼᱜ ᱟᱠᱟᱫᱟ ᱚᱸᱰᱮᱞᱮ ᱛᱟᱦᱮᱸᱱ ᱜᱮᱭᱟ
ᱚᱦᱸ ᱛᱟᱦᱞᱮ ᱟᱢ ᱫᱚ ᱚᱸᱰᱮ ᱤᱭᱟᱹ ᱡᱟᱦᱟᱱᱟᱼᱜ ᱚᱱᱠᱟ ᱢᱩᱵᱷᱤ ᱠᱚ ᱯᱷᱤᱞᱤᱢ ᱠᱚᱸᱢ ᱧᱮᱞ ᱵᱟᱲᱟᱭ ᱜᱮᱭᱟ ᱥᱮ ᱵᱟᱝᱼᱟ ᱯᱷᱳᱱ ᱠᱚᱨᱮ?
ᱧᱮᱞ ᱜᱮᱟᱹᱭ ᱢᱟᱡᱮ ᱢᱟᱡᱮ
ᱚᱸ ᱟᱢ ᱟᱢ ᱫᱚ ᱚᱠᱚᱭ ᱦᱤᱨᱳᱭᱮᱱ ᱮᱢ ᱠᱩᱥᱤᱭᱟᱭ ᱜᱮᱭᱟ ᱚᱠᱚᱭ ᱦᱤᱨᱳᱭᱮᱱ ᱮᱢ ᱠᱩᱥᱤᱭᱟᱭ ᱜᱮᱭᱟ?
ᱤᱭᱟᱹ ᱥᱟᱭᱸ ᱯᱚᱞᱚᱵᱤ
ᱚᱸ ᱟᱨ ᱦᱤᱨᱳ ᱫᱚ᱾
ᱦᱤᱨᱳ ᱦᱤᱨᱳ ᱫᱚ ᱧᱩᱛᱩᱢ ᱵᱟᱹᱧ ᱵᱟᱹᱲᱟᱭᱟ ᱵᱟᱹᱧ ᱫᱤᱥᱟᱹᱭᱮᱫᱟ ᱠᱚᱣᱟ ᱵᱟᱝᱞᱟ ᱵᱟᱝᱞᱟ ᱨᱮᱱᱤᱧ ᱧᱮᱞ ᱟᱠᱟᱫ ᱠᱚᱣᱟ ᱫᱮᱵᱽ ᱫᱮᱵᱽ ᱟᱨ ᱢᱤᱴᱷᱩᱱ ᱦᱳᱭ ᱦᱳᱭ ᱟᱢᱹ ᱫᱚ ᱚᱠᱚᱭ ᱮᱢ ᱠᱩᱥᱤᱭᱟ ᱠᱚ ᱜᱮᱭᱟ?
ᱤᱧ ᱫᱚ ᱤᱧ ᱫᱚ ᱥᱚᱞᱹᱢᱟᱱ ᱠᱷᱟᱱ
ᱚ ᱥᱟᱞᱹᱢᱟᱱ ᱠᱷᱟᱱ
ᱦᱳᱸ ᱦᱤᱞᱟᱹᱭᱮᱱ ᱦᱤᱨᱳᱭᱤᱱ ᱫᱚ ᱦᱤᱨᱳᱭᱤᱱ ᱫᱚᱭ ᱦᱩᱭᱩᱜ ᱠᱟᱱᱟᱹᱭ ᱩᱱᱤ ᱠᱟᱡᱚᱞ
ᱚᱼ ᱢᱳᱵᱟᱭᱤᱞ ᱠᱚ ᱠᱤᱨᱤᱸᱧ ᱟᱠᱟᱫ ᱢᱮᱭᱟ
ᱦᱳᱭ
ᱚ ᱰᱟᱝᱨᱤ ᱜᱟᱹᱯᱤ ᱜᱮᱯᱤ ᱛᱮ ᱜᱮ ᱵᱟᱝ ᱧᱮᱞ ᱵᱟᱹᱲᱟᱭᱟᱢ
ᱦᱚᱭ ᱯᱷᱳᱱ ᱫᱚ ᱤᱧ ᱤᱧᱸ ᱛᱮᱧᱟᱝ ᱴᱚᱹᱟᱠᱚ ᱠᱚ ᱠᱤᱨᱤᱸᱧ ᱟᱠᱟᱫᱤᱧᱟ ᱩᱱᱠᱩ ᱢᱤᱫᱴᱤᱡ ᱤᱧ ᱛᱮᱧᱟᱝ ᱪᱟᱹᱠᱨᱤ ᱜᱮᱭᱟᱭ ᱥᱮ ᱢᱟᱨᱟᱹᱝᱮᱫ ᱤᱧ ᱛᱤᱧᱟᱹᱝ ᱟᱫᱚ ᱩᱱᱤ ᱜᱮ ᱠᱤᱨᱤᱸᱧ ᱟᱠᱟᱫᱤᱧᱟᱭ ᱯᱩᱭᱥᱟᱹ ᱢᱟᱹᱱᱮ ᱠᱟᱢᱟᱣ ᱜᱮᱭᱟᱭ ᱛᱚ ᱟᱫᱚ ᱠᱤᱨᱤᱸᱧ ᱟᱹᱫᱤᱧᱟᱭ ᱢᱤᱫᱴᱮᱡ ᱟᱫᱚ ᱱᱚᱣᱟ ᱛᱮ ᱜᱮ ᱠᱤᱨᱤᱸᱧ ᱟᱠᱟᱜ ᱤᱧ ᱰᱷᱮᱨ ᱫᱤᱱᱹ ᱫᱚ ᱵᱟᱝ ᱦᱩᱭ ᱟᱠᱟᱱᱟ ᱢᱤᱫ ᱥᱮᱨᱢᱟ ᱠᱟᱱ ᱜᱮ ᱯᱷᱳᱱᱹ ᱫᱚ ᱱᱚᱣᱟᱹ ᱯᱷᱳᱱᱹ ᱫᱚᱧ ᱱᱟᱣᱟᱭ ᱧᱚᱜᱹ ᱜᱮᱼᱭᱟ ᱵᱮᱵᱷᱟᱨ ᱨᱮ ᱟᱹᱧ ᱟᱯ ᱫᱚ ᱡᱟᱹᱯᱤᱫ ᱠᱮᱜᱼᱟ ᱯᱮ ᱥᱮ ᱪᱮᱫ?